ᱦᱮᱞᱳ
ᱦᱮᱞᱳ ᱜᱚᱢᱠᱮ ᱟᱸᱡᱚᱢᱚᱜ ᱠᱟᱱᱟ?
ᱦᱳᱭ ᱜᱚᱢᱠᱮ ᱟᱸᱡᱚᱢᱚᱜ ᱠᱟᱱ ᱜᱮᱭᱟ᱾
ᱦᱮᱸ
ᱱᱟᱯᱟᱭ ᱵᱟᱲᱟ ᱜᱮᱭᱟᱢ
ᱦᱚᱸ ᱱᱤᱛᱚᱝ ᱫᱚ ᱱᱟᱯᱟᱭ ᱵᱟᱲᱟ ᱜᱮ᱾
ᱟᱪᱪᱷᱟ ᱴᱷᱤᱠ ᱤᱧᱦᱚᱸ ᱢᱚᱴᱟᱢᱩᱴᱤ ᱱᱟᱯᱟᱭ ᱵᱟᱲᱟ ᱜᱤᱭᱟᱹᱧ᱾ ᱟᱨ ᱚᱲᱟᱜ ᱨᱮᱱ ᱦᱚᱲ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱟᱨ ᱦᱚᱲ ᱡᱮᱢᱚᱱ ᱜᱮ ᱱᱟᱯᱟᱭ ᱜᱮᱵᱚᱱ ᱛᱟᱦᱮᱱ ᱱᱚᱣᱟ ᱜᱮᱵᱚᱱ ᱠᱷᱚᱡᱚᱜ ᱠᱟᱱᱟ᱾
ᱦᱳᱭ ᱦᱳᱭ ᱱᱟᱯᱟᱭ ᱫᱚ ᱛᱟᱦᱮᱱ ᱞᱟᱹᱠᱛᱤ ᱠᱟᱱ ᱜᱮᱭᱟ᱾
ᱦᱮᱸ ᱟᱨ ᱠᱟᱹᱴᱤᱡ ᱛᱷᱚᱲᱟ ᱢᱟᱥᱮ ᱞᱟᱹᱭ ᱵᱮᱱ ᱪᱮᱫ ᱠᱚ ᱠᱟᱛᱷᱟᱢ ᱫᱤᱥᱟᱹᱣ ᱠᱟᱫ ᱛᱟᱞᱟᱝᱟ ᱟᱞᱟᱝᱟᱜ ᱫᱟᱢᱟᱱᱟᱜ ᱠᱟᱛᱷᱟ
ᱫᱟᱢᱟᱱ ᱠᱟᱛᱷᱟ ᱦᱩᱸ ᱦᱮᱱᱟᱜ ᱜᱮᱭᱟ ᱠᱟᱛᱷᱟ ᱠᱚᱫᱚ ᱨᱚᱯᱚᱲ ᱛᱟᱞᱟ ᱛᱮᱜᱮ ᱦᱟᱸᱜ
ᱦᱮᱸ ᱢᱟ ᱞᱟᱝ ᱮᱦᱚᱵ ᱠᱮᱫ ᱜᱮ ᱨᱚᱯᱚᱲ ᱠᱚ
ᱦᱮᱸ ᱦᱮᱸ ᱫᱟᱜ ᱡᱟᱹᱲᱤ ᱪᱮᱫ ᱞᱮᱠᱟ?
ᱦᱮᱸ ᱟᱞᱮ ᱥᱮᱫ ᱫᱟᱜ ᱡᱟᱹᱲᱤ ᱴᱷᱤᱠ ᱜᱮ ᱵᱚᱨᱛᱚᱢᱟᱱ ᱧᱮᱞ ᱵᱟᱲᱟᱜ ᱠᱟᱱᱟ᱾ ᱟᱨ ᱦᱚᱞᱟ ᱥᱮ ᱢᱟᱦᱫᱮᱨ ᱦᱤᱞᱳᱜ ᱠᱷᱚᱱ ᱢᱟᱱᱮ ᱫᱟᱜ ᱮ ᱠᱟᱱ ᱜᱮᱭᱟᱭ ᱦᱚᱞᱟ ᱫᱤᱱ ᱦᱚᱸ ᱡᱟᱹᱯᱩ ᱡᱟᱹᱯᱩᱫ ᱜᱮ ᱯᱟᱨᱚᱢ ᱵᱟᱲᱟᱭᱱᱟ ᱟᱨ ᱛᱮᱦᱤᱧᱟᱜ ᱫᱤᱱ ᱦᱚᱸ ᱚᱱᱠᱟᱜᱮ ᱯᱟᱨᱚᱢ ᱵᱟᱲᱟᱭᱱᱟ᱾ ᱟᱨ ᱢᱟᱱᱮ ᱧᱮᱞ ᱠᱟᱛᱮᱜ ᱱᱤᱭᱟᱹᱜᱤ ᱨᱟᱹᱥᱠᱟᱹ ᱵᱩᱡᱷᱟᱹᱜ ᱠᱟᱱᱟ ᱡᱮ ᱠᱷᱮᱛ ᱠᱚᱨᱮ ᱦᱚᱸ ᱫᱟᱜ ᱠᱚ ᱟᱹᱰᱤ ᱢᱚᱸᱡᱽᱜᱮ ᱡᱚᱢᱟ ᱵᱟᱲᱟ ᱠᱟᱱᱟ ᱟᱨ ᱜᱟᱪᱷᱤ ᱠᱚᱢᱟᱞᱮ ᱟᱯᱷᱚᱨ ᱵᱟᱲᱟ ᱠᱟᱜ ᱜᱮᱭᱟ ᱛᱚ ᱵᱮᱥ ᱫᱟᱹᱨᱤ ᱵᱟᱲᱟᱭᱮᱱᱟ ᱚᱛ ᱠᱚᱦᱚᱸᱞᱮ ᱯᱟᱲᱟᱜ ᱵᱟᱲᱟ ᱠᱮᱫᱟ᱾ ᱟᱨ ᱱᱤᱛᱳᱜ ᱫᱚ ᱢᱟᱱᱮ ᱜᱟᱹᱪᱷᱤ ᱠᱚ ᱦᱩᱭ ᱵᱟᱲᱟ ᱞᱮᱱᱠᱷᱟᱱ ᱦᱚᱭᱛᱳ ᱠᱚᱨᱮ ᱟ ᱢᱤᱫ ᱦᱟᱯᱛᱟ ᱵᱷᱤ ᱛᱟᱭᱚᱢ ᱯᱟᱥᱮ ᱢᱚᱴᱟᱢᱩᱴᱤ ᱢᱟᱱᱮ ᱛᱩᱜ ᱞᱮᱠᱟ ᱯᱟᱥᱮᱡ ᱜᱟᱱᱚᱜᱼᱟ ᱦᱟᱸᱜ᱾ ᱟᱫᱚ ᱚᱱᱟ ᱦᱩᱭ ᱵᱟᱲᱟ ᱞᱮᱱᱠᱷᱟᱱ ᱨᱚᱦᱚᱭ ᱞᱮ ᱟᱨᱚᱢᱵᱷ ᱦᱩᱭᱩᱜᱼᱟ᱾ ᱛᱚ ᱟᱯᱮ ᱥᱮᱡ ᱜᱮ ᱪᱫ ᱞᱮᱠᱟ ᱫᱟᱜ ᱡᱟᱹᱲᱤ ᱠᱚ?
ᱟᱞᱮ ᱥᱮᱱ ᱦᱚᱸ ᱛᱮᱦᱮᱧ ᱠᱟᱹᱴᱤᱡ ᱡᱚᱨᱚ ᱵᱟᱲᱟ ᱠᱮᱭᱟ ᱟᱨ ᱦᱚᱞᱟ ᱫᱚ ᱠᱟᱹᱴᱤᱡ ᱡᱟᱹᱥᱛᱤ ᱧᱚᱜ ᱡᱚᱨᱚᱣ ᱠᱟᱜᱼᱟ᱾ ᱟᱨ ᱟᱨ ᱛᱟᱨ ᱢᱟᱫᱮᱨ ᱦᱤᱞᱳᱜ ᱡᱚᱨᱚ ᱞᱮᱜᱼᱟ᱾ ᱠᱟᱹᱴᱤᱡ ᱟᱫᱚ ᱟᱯᱷᱚᱨ ᱠᱚᱦᱚᱸ ᱟᱞᱮ ᱫᱚᱞᱮ ᱮᱢ ᱟᱠᱟᱫ ᱜᱮᱭᱟ ᱵᱟᱹᱭᱦᱟᱹᱲ ᱞᱟᱹᱜᱤᱫ ᱵᱟᱹᱫᱽ ᱨᱮᱱᱟᱜ ᱫᱚ ᱟᱹᱣᱨᱤ ᱟᱫᱚ ᱚᱱᱟ ᱦᱚᱸᱚᱸ ᱠᱟᱹᱴᱤᱡ ᱠᱟᱹᱴᱤᱡ ᱱᱚᱜᱼᱚᱭ ᱦᱟᱨᱟᱜ ᱠᱟᱱᱟ ᱦᱟᱸᱜ ᱩᱱᱟᱹᱜ ᱫᱚ ᱟᱹᱣᱨᱤ ᱞᱟᱹᱴᱩᱜᱼᱟ᱾
ᱟᱪᱪᱷᱟ ᱟᱪᱪᱷᱟ
ᱛᱮᱦᱮᱧ ᱫᱚ ᱟᱞᱚ ᱯᱚᱨᱚᱵᱽ ᱛᱚ ᱛᱮᱦᱮᱧ ᱫᱚ
ᱦᱟᱸ
ᱛᱮᱦᱮᱧ ᱫᱚ ᱟᱨᱚ ᱯᱚᱨᱚᱵᱽ ᱛᱚ ᱟᱢᱵᱟᱵᱚᱛᱤ ᱯᱚᱨᱚᱵᱽ
ᱚ ᱛᱮᱦᱮᱧ ᱠᱟᱱᱟ ᱦᱟᱝ ᱟᱪᱪᱷᱟ ᱟᱪᱪᱷᱟ ᱟᱪᱪᱷᱟ ᱟᱹᱞᱤᱧ ᱦᱚᱸ ᱚᱱᱮ ᱚᱱᱠᱟ ᱠᱚ ᱦᱮᱸ ᱢᱮᱱ ᱞ ᱫᱟᱞᱤᱧ ᱟᱞᱤᱧ ᱦᱚᱸ ᱮᱠᱪᱩᱭᱮᱞᱤ ᱵᱟᱨᱦᱮ ᱨᱮᱞᱤᱧ ᱛᱟᱦᱮᱱ ᱠᱟᱱᱟ ᱛᱚ ᱟᱫᱚ ᱯᱚᱨᱚᱵᱽ ᱠᱚ ᱚᱠᱟ ᱠᱚᱛᱮ ᱦᱤᱡᱩᱜ ᱠᱟᱱᱟ᱾ ᱯᱟᱨᱚᱢᱚᱜ ᱠᱟᱱᱟ ᱪᱟᱞᱟᱜ ᱠᱟᱱᱟ ᱛᱚ ᱚᱱᱠᱟ ᱵᱩᱡᱷᱟᱹᱣ ᱵᱟᱹᱞᱤᱧ ᱧᱟᱢ ᱮᱫᱟ ᱦᱟᱸᱜ᱾
ᱚ
ᱛᱚᱵᱮ ᱜᱚᱝᱠᱮ ᱟᱢᱵᱚᱛᱤ ᱯᱚᱨᱚᱵᱽ ᱵᱤᱥᱚᱭ ᱛᱮ ᱛᱷᱚᱲᱟ ᱜᱟᱱ ᱵᱮᱱ ᱞᱟᱹᱭ ᱠᱮᱭᱟ ᱪᱮᱛᱟ?
ᱦᱮᱸ ᱦᱮᱸ ᱛᱮᱦᱮᱧ ᱫᱚ ᱟᱵᱟᱵᱚᱛᱤ ᱯᱚᱨᱚᱵᱽ ᱟᱫᱚ ᱥᱮᱛᱟᱜ ᱠᱷᱚᱱ ᱜᱮ ᱟᱭᱳ ᱦᱚᱲ ᱠᱚᱫᱚ ᱜᱮᱡ ᱜᱩᱨᱤᱡ ᱟᱛᱮ ᱚᱲᱟᱜ ᱠᱚᱠᱚ ᱯᱷᱟ ᱯᱷᱟᱨᱪᱟ ᱵᱟᱲᱟᱭᱮᱫᱼᱟ᱾ ᱛᱟᱯᱚᱨᱮ ᱛᱟᱯᱚᱨᱮ ᱟᱹᱛᱩ ᱨᱮ ᱛᱟᱦᱮᱱ ᱡᱟᱦᱮᱨ ᱵᱚᱸᱜᱟ ᱵᱩᱨᱩ ᱦᱩᱭᱩᱜ ᱠᱟᱱᱟ ᱚᱱᱟ ᱞᱟᱥᱟᱲᱦᱮᱫ ᱛᱮ ᱟᱨ ᱚᱱᱟ ᱫᱚ ᱧᱤᱫᱟᱹ ᱫᱚ ᱡᱤᱞ ᱠᱚ ᱠᱤᱨᱤᱧ ᱦᱩᱭᱩ ᱠᱟᱱᱟ ᱚᱱᱟ ᱡᱤᱞ ᱠᱚ ᱯᱤᱴᱷᱟᱹ ᱠᱟᱛᱮᱫ ᱡᱚᱢ ᱦᱩᱭᱩᱜᱼᱟ᱾ ᱪᱮᱫᱟᱜ ᱢᱟᱠᱚ ᱞᱟᱹᱭ ᱞᱟᱹ ᱟᱠᱚ ᱱᱚᱣᱟ ᱵᱟᱵᱚᱛᱚᱛ ᱡᱚᱢ ᱠᱟᱛᱮᱮᱫ ᱜᱮ ᱪᱟᱥ ᱠᱟᱹᱢᱤ ᱨᱮᱠᱚ ᱟᱬᱜᱚᱱᱟ᱾
ᱟᱪᱪᱷᱟ ᱟᱪᱪᱷᱟ ᱛᱚᱵᱮ ᱯᱤᱴᱷᱟᱹ ᱠᱟᱛᱮᱫ
ᱦᱮᱸ ᱯᱤᱴᱷᱟᱹ ᱠᱟᱛᱮᱜ ᱡᱚᱢ ᱦᱩᱭᱩᱜᱼᱟ ᱡᱤᱞ ᱠᱚ ᱦᱟᱛᱟᱣ ᱦᱩᱭ ᱠᱟᱱᱟ᱾
ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ᱾ ᱛᱚᱵᱮ ᱦᱮᱸ ᱟᱞᱮ ᱥᱮ ᱮᱫ ᱫᱚ ᱢᱟᱱᱮ ᱟᱢᱵᱟᱵᱚᱛᱤ ᱯᱚᱨᱚᱵᱽ ᱵᱤᱥᱚᱭ ᱛᱮ ᱩᱱᱟᱹᱜ ᱜᱟᱱ ᱵᱟᱰᱟᱭ ᱵᱟᱹᱱᱩᱜ ᱠᱟᱛᱟᱞᱤᱧᱟᱹ ᱦᱟᱸᱜ᱾ ᱟᱫᱚ ᱟᱹᱰᱤ ᱵᱮᱥ ᱛᱮᱫᱚ ᱦᱟᱸᱜ ᱵᱟᱹᱞᱤᱧ ᱞᱟᱹᱭ ᱫᱟᱲᱮᱭᱟᱵᱮᱱ ᱠᱟᱱᱟ᱾ ᱴᱷᱤᱠ ᱜᱮᱭᱟ᱾
ᱦᱮᱸ
ᱚᱱᱮ ᱡᱮᱞᱮᱠᱟ ᱟᱵᱮᱱ ᱵᱮᱱ ᱞᱟᱹᱭ ᱠᱮᱫ ᱛᱚ ᱵᱟᱰᱟᱭ ᱠᱟᱜ ᱵᱮᱱ ᱚᱱ ᱜᱮ ᱟᱹᱞᱤᱧ ᱦᱚᱞᱤᱧ ᱵᱟᱰᱟᱭ ᱠᱟᱱᱟ ᱱᱟᱦᱱᱟᱜ
ᱟᱪᱪᱷᱟ
ᱟᱨ ᱛᱚᱵᱮ ᱜᱚᱢᱠᱮ ᱞᱟᱹᱭ ᱵᱟᱲᱟᱭ ᱵᱮᱱ ᱟᱯᱮ ᱥᱮ ᱩᱛᱩ ᱡᱤᱱᱤᱥ ᱠᱩ ᱪᱮᱫ ᱠᱚᱯᱮ ᱪᱟᱥ ᱪᱟᱥ ᱮᱟ ᱪᱟᱥ ᱵᱟᱲ ᱠᱟᱫᱟ᱾
ᱦᱮᱸ ᱪᱟᱥ ᱫᱚ ᱱᱤᱛᱚᱝ ᱫᱚ ᱚᱱᱟ ᱤᱭᱟᱹ ᱜᱮ ᱟᱞᱩ ᱠᱚᱫᱚ ᱢᱤᱫ ᱫᱷᱟᱣ ᱪᱟᱥ ᱦᱩᱭ ᱞᱮᱱᱟ ᱪᱟᱥ ᱨᱟᱠᱟᱵ ᱠᱟᱛᱮᱫ ᱢᱤᱫ ᱫᱷᱟᱣ ᱟᱫᱚ ᱚᱱᱟ ᱠᱚᱫᱚ ᱦᱮᱱᱟᱜ ᱜᱮᱭᱟ ᱡᱚᱢ ᱞᱮᱠᱟ᱾ ᱠᱟ ᱫᱚ ᱟᱫᱚ ᱱᱤᱛᱚᱝ ᱫᱚ ᱚᱱ ᱵᱷᱮᱱᱰᱤ ᱠᱚ ᱪᱟᱥ ᱟᱠᱟᱟᱜᱼᱟ ᱠᱚ᱾ ᱵᱷᱤᱱᱰᱤ ᱜᱷᱟᱸᱜᱽᱨᱟ ᱠᱚ ᱵᱷᱚᱨᱵᱚᱴ ᱠᱚ ᱦᱚᱸ ᱚᱱᱟ ᱠᱚᱜᱮ ᱚᱲᱟᱜ ᱡᱚᱢ ᱞᱮᱠᱟ ᱫᱚ ᱚᱱᱠᱟ ᱦᱮᱱᱟᱜ ᱜᱮᱭᱟ ᱵᱮᱸᱜᱟᱲ ᱠᱚ ᱪᱟᱥ ᱫᱚ ᱛᱟᱯᱚᱨ ᱟᱨᱚ ᱠᱷᱮᱛ ᱠᱚᱨᱮ ᱤᱭᱟᱹ ᱠᱚ ᱦᱩᱭᱱᱟ ᱡᱚᱸᱰᱨᱟ ᱠᱚ ᱮᱨ ᱦᱩᱭᱱᱟ ᱦᱚᱞᱟ ᱢᱫᱷᱮᱨ ᱜᱮ
ᱟᱞᱮ ᱥᱮᱫ ᱦᱚᱸ ᱢᱳᱴᱟᱢᱩᱴᱤ ᱩᱛᱩ ᱡᱤᱱᱤᱥ ᱠᱚᱞᱮ ᱪᱟᱥ ᱵᱟᱲᱟ ᱠᱟᱜ ᱜᱮᱭᱟ ᱜᱷᱟᱸᱝᱨᱟ ᱠᱚ ᱛᱟᱦᱮᱨ ᱠᱚ ᱢᱮᱱᱟᱜ ᱵᱟᱲᱟ ᱜᱮ ᱛᱟᱞᱮᱭᱟ ᱚᱲᱟᱜ ᱠᱚᱨᱮ ᱟᱨ ᱥᱟᱶᱛᱮ ᱵᱷᱤᱱᱰᱤ ᱠᱚᱦᱚᱸ ᱦᱩᱭ ᱵᱟᱲᱟᱠᱟᱱ ᱜᱮᱭᱟ ᱟᱨ ᱥᱟᱹᱨᱩᱠ ᱥᱟᱹᱨᱩ ᱠᱚᱦᱚᱸᱞᱮ ᱨᱚᱦᱚᱭ ᱵᱟᱲᱟᱠᱟᱫᱟ ᱯᱩᱠᱷᱨᱤ ᱟᱲᱮ ᱟᱲᱮᱛᱮ ᱴᱷᱮᱸᱜᱟ ᱥᱟᱹᱨᱩ ᱚᱠᱟᱴᱟᱜ ᱵᱚᱱ ᱢᱮᱛᱟᱜ ᱠᱟᱱ ᱚᱱᱟ ᱢᱮᱱᱟᱜᱼᱟ ᱟᱨ ᱟᱹᱰᱤ ᱡᱟᱹᱥᱛᱤ ᱜᱟᱱ ᱫᱚ ᱦᱟᱸᱜ ᱵᱟᱞᱮ ᱨᱚᱦᱚᱭ ᱟᱠᱟᱫᱟ ᱤᱱᱟᱹ ᱠᱚᱜᱮ ᱢᱮᱱᱟᱜ ᱵᱟᱲᱟ ᱦᱟᱛ ᱠᱚᱮ ᱦᱚᱛᱮ ᱛᱮᱜᱮᱞᱮ ᱪᱟᱞᱟᱣ ᱵᱟᱲᱟ ᱦᱟᱛᱟᱲᱚᱜ ᱠᱟᱱᱟ ᱟᱨ ᱚᱱᱮ ᱠᱚ ᱢᱮᱱᱟ ᱠᱤᱨᱤᱧ ᱥᱩᱢᱩᱝ ᱫᱚ ᱵᱟᱝ ᱦᱩᱭ ᱟᱠᱷᱨᱤᱧ ᱥᱚᱢᱚᱭ ᱫᱚ ᱵᱟᱝ ᱦᱩᱭ ᱟᱠᱟᱱᱟ ᱟᱨ ᱱᱤᱡᱮᱨ ᱚᱲᱟᱜ ᱨᱮ ᱡᱚᱢ ᱞᱮᱠᱟ ᱜᱮᱞᱮ ᱨᱚᱦᱚᱭ ᱵᱟᱲᱟ ᱠᱟᱫᱟ
ᱚ
ᱟᱨ ᱵᱟᱝ ᱨᱚᱦᱚᱭ ᱞᱮᱠᱷ ᱦᱚᱸ ᱵᱟᱝ ᱦᱩᱭᱩᱜᱼᱟ ᱪᱮᱫᱟᱜ ᱥᱮ ᱟᱵᱚ ᱢᱟ ᱦᱚᱲ ᱡᱟᱹᱛ ᱠᱟᱱᱟ ᱵᱚᱱ ᱴᱟᱠᱟ ᱯᱚᱭᱥᱟ ᱛᱮᱦᱚᱸ ᱵᱚᱱ ᱠᱚᱢᱟᱣ ᱜᱮᱭᱟ ᱠᱟᱹᱣᱰᱤ ᱠᱚᱛᱮᱦᱚᱸ ᱵᱚᱱ ᱠᱚᱢᱟᱣ ᱜᱮᱭᱟ ᱟᱨ ᱠᱤᱨᱤᱧ ᱡᱚᱢ ᱞᱮᱠᱟ ᱦᱚᱸ ᱩᱱᱟᱹᱜ ᱚᱱᱠᱟ ᱢᱟᱱᱮ ᱮᱴᱟᱜ ᱦᱚᱲ ᱞᱮᱠᱟ ᱢᱟ ᱚᱱᱟ ᱛᱟ ᱢᱟ ᱵᱟᱹᱱᱩᱜ ᱛᱟᱵᱩᱱᱟ ᱛᱚ ᱟᱨ ᱮᱠ ᱮᱠᱷᱮᱱ ᱪᱟᱥ ᱨᱮᱱ ᱟᱥᱟ ᱵᱷᱚᱨᱥᱟ ᱨᱮᱱ ᱦᱚᱲ ᱠᱟᱱᱟ ᱵᱚᱱ ᱛᱚ ᱵᱟᱵᱚᱱ ᱪᱟᱥ ᱞᱮ ᱨᱮᱦᱚᱸ ᱮᱱᱛᱮ ᱵᱟᱝ ᱦᱩᱭᱩᱜ ᱜᱮᱭᱟ ᱛᱚ ᱚᱱᱮ ᱚᱱᱟ ᱠᱷᱟᱹᱛᱤᱨ ᱛᱮᱜᱮ ᱛᱮ ᱟᱹᱰᱤ ᱜᱟᱱ ᱛᱮᱫᱚ ᱪᱟᱥ ᱡᱟᱹᱨᱩᱲ ᱠᱟᱱᱟ ᱟᱨ ᱢᱤᱫ ᱢᱤᱫᱴᱮᱱ ᱵᱮᱱ ᱧᱮᱞ ᱞᱮᱠᱷᱟᱱ
ᱢᱟᱱᱮ ᱪᱟᱥ ᱱᱤᱡᱮᱛᱮ ᱪᱟᱥ ᱟᱨᱡᱟᱣ ᱠᱟᱛᱮᱜ ᱡᱚᱢ ᱫᱚ ᱢᱟᱱᱮ ᱟᱹᱰᱤ ᱢᱟᱱᱮ ᱯᱤᱭᱳᱨ ᱵᱚᱥᱛᱩ ᱧᱟᱢᱚᱜ ᱠᱟᱱᱟ ᱛᱟᱨᱢᱟᱱᱮ ᱚᱠᱟᱴᱟᱜ ᱵᱷᱤᱴᱟᱢᱤᱱ ᱡᱟᱹᱨᱩᱲ ᱠᱟᱱᱟ ᱚᱱᱟ ᱯᱤᱭᱳᱨ ᱵᱷᱤᱴᱟᱢᱤᱱ ᱵᱚᱱ ᱧᱟᱢ ᱮᱫᱟ ᱟᱨ ᱵᱟᱡᱟᱨ ᱨᱮᱱᱟᱜ ᱢᱤᱫᱵᱟᱨ ᱵᱚᱥᱛᱩ ᱩᱰᱩᱠᱚᱜ ᱠᱟᱱᱟ ᱛᱚᱵᱮ ᱚᱸᱰᱮ ᱫᱚ ᱦᱟᱸᱜ ᱢᱟᱱᱮ ᱯᱤᱭᱳᱨ ᱵᱷᱤᱴᱟᱢᱤᱱ ᱫᱚ ᱵᱟᱹᱱᱩᱜ ᱟᱠᱟᱫᱟ ᱟᱨ ᱢᱟᱱᱮ ᱪᱮᱫ ᱠᱚᱪᱚᱝ ᱥᱟᱨ ᱠᱚᱪᱚᱝ ᱠᱚ ᱞᱟᱜᱟᱣ ᱞᱟᱜᱟᱣᱫᱟ ᱛᱚ ᱚᱱᱟ ᱠᱷᱟᱹᱛᱤᱨ ᱛᱮ ᱟᱵᱚ ᱦᱚᱲᱢᱚ ᱨᱮ ᱞᱟᱹᱜᱤᱫ ᱦᱚᱸ ᱟᱹᱰᱤ ᱢᱟᱱᱮ ᱢᱚᱡᱽ ᱵᱟᱝ ᱠᱟᱱᱟ ᱚᱱᱟ ᱫᱚ ᱟᱨ ᱚᱱᱟ ᱠᱷᱟᱹᱛᱤᱨ ᱛᱮᱜᱮ ᱢᱟᱱᱮ ᱱᱤᱡᱮᱛᱮ ᱪᱟᱥ ᱠᱟᱛᱮᱜ ᱡᱚᱢ ᱨᱮᱭᱟᱜ ᱫᱚ ᱠᱩᱨᱩᱢᱩᱴᱩ ᱟᱠᱟᱫᱟ ᱥᱮ ᱜᱩᱨᱩᱛᱛᱚ ᱫᱚ ᱮᱢ ᱠᱟᱣᱫᱟ
ᱟᱪᱪᱷᱟ ᱦᱮᱸ ᱚᱱᱠᱟᱜ ᱜᱮ ᱟᱵᱚ ᱟᱵᱚ ᱦᱚᱲ ᱠᱚᱫᱚ ᱵᱚᱱ ᱮᱵᱟᱨ ᱨᱮᱸᱜᱮᱡ ᱧᱚᱜ ᱜᱮᱭᱟ ᱚᱱᱟ ᱤᱭᱟᱹ ᱛᱮᱫᱚ ᱴᱟᱠᱟ ᱯᱚᱭᱥᱟ ᱛᱮ ᱫᱚ
ᱟᱪᱪᱷᱟ
ᱦᱮᱸ ᱛᱟᱯᱚᱨ ᱟᱯᱮ ᱥᱮᱫ ᱫᱚ ᱢᱟᱱᱮ ᱪᱮᱫᱞᱮᱠᱟ ᱫᱟᱜ ᱠᱚᱨᱮᱱᱟᱜ ᱥᱩᱵᱤᱫᱟ ᱪᱮᱫᱞᱮᱠᱟ ᱦᱮᱱᱟᱜ ᱪᱟᱥᱵᱟᱥ ᱨᱮ
ᱦᱮᱸ ᱟᱞᱮ ᱥᱮᱫ ᱫᱟᱜ ᱠᱚᱨᱮᱱᱟᱜ ᱥᱩᱵᱤᱫᱷᱟ ᱞᱟᱦᱟ ᱫᱚ ᱛᱟᱦᱮᱸ ᱠᱟᱱ ᱜᱮᱭᱟ
ᱞᱟᱦᱟ ᱢᱟᱱᱮ ᱵᱟᱨ ᱵᱟᱨ ᱵᱚᱪᱷᱚᱨ ᱥᱮ ᱯᱮ ᱵᱚᱪᱷᱚᱨ ᱞᱟᱦᱟ ᱫᱚ ᱛᱟᱦᱮᱸ ᱠᱟᱱ ᱜᱮᱭᱟ
ᱟᱫᱚ ᱢᱚᱡᱽ ᱛᱮᱜᱮᱞᱮ ᱪᱟᱥ ᱵᱟᱲᱟᱭᱮᱱᱟ ᱩᱱ ᱥᱚᱢᱚᱭ ᱡᱷᱟᱹᱯᱟᱹᱭ ᱠᱚ ᱛᱟᱦᱮᱸ ᱠᱟᱱᱟ ᱛᱚ ᱢᱚᱸᱡᱽ ᱜᱮ ᱥᱮᱨᱢᱟ ᱨᱮᱭᱟᱜ ᱫᱟᱜ ᱥᱟᱶ ᱥᱟᱶᱛᱮ ᱡᱷᱟᱹᱯᱟᱹᱭ ᱨᱮᱭᱟᱜ ᱫᱟᱜ ᱦᱚᱸ ᱢᱚᱸᱡᱽ ᱜᱮ ᱧᱟᱢ ᱵᱟᱲᱟᱜ ᱠᱟᱱ ᱛᱟᱦᱮᱱᱟ ᱟᱫᱚ ᱚᱱᱟ ᱡᱚᱯᱟᱹᱭ ᱥᱮ ᱵᱟᱸᱫᱷᱟᱞ ᱢᱟᱱᱮ ᱛᱷᱚᱲᱟ ᱵᱟᱹᱲᱤᱡ ᱮᱱ ᱠᱷᱟᱱ ᱥᱮ ᱵᱚᱜᱚᱜ ᱮᱱ ᱠᱷᱟᱱ ᱚᱱᱟ ᱦᱚᱸ ᱛᱮ ᱢᱚᱸᱡᱽ ᱛᱮ ᱵᱟᱠᱚ ᱤᱭᱟᱹᱣ ᱟᱠᱟᱫᱟ
ᱟᱨ ᱡᱷᱟᱹᱯᱟᱹᱭ ᱦᱚᱸ ᱢᱚᱡᱽ ᱛᱮ ᱢᱟᱱᱮ
ᱚᱱᱟ ᱵᱤᱥᱚᱭ ᱛᱮᱦᱚᱸ ᱵᱟᱠᱚ ᱠᱟᱹᱢᱤ ᱟᱠᱟᱫᱟ᱾ ᱟᱫᱚ ᱚᱱᱟ ᱠᱷᱟᱹᱛᱤᱨ ᱛᱮ ᱡᱷᱟᱹᱯᱟᱹᱨ ᱨᱮᱭᱟᱜ ᱥᱮ ᱠᱮᱱᱮᱞ ᱨᱮᱭᱟᱜ ᱫᱟᱜ ᱟᱫᱚ ᱚᱱᱠᱟ ᱫᱚ ᱵᱟᱞᱮ ᱧᱟᱢ ᱮᱫᱟ ᱟᱨ ᱮᱠᱮᱱ ᱥᱮᱨᱢᱟ ᱵᱷᱚᱨᱥᱟ ᱜᱮ ᱜᱚᱢᱠᱮ
ᱦᱚ ᱟᱞᱮ ᱦᱚᱸ ᱚᱱᱠᱟ
ᱦᱮᱸ ᱠᱤᱪᱷᱩ ᱠᱤᱪᱷᱩ ᱦᱚᱲᱟᱜ ᱢᱟᱱᱮ ᱢᱤᱫ-ᱵᱟᱨ ᱥᱳᱞᱟᱨ ᱛᱮᱪᱚᱝ ᱢᱮᱥᱤᱱ ᱠᱚ ᱢᱮᱱᱟᱜ ᱵᱟᱲᱟ ᱠᱟᱫᱟ ᱚᱱᱟ ᱠᱚᱛᱮ ᱠᱚ ᱪᱟᱥ ᱵᱟᱲᱟᱜ ᱠᱟᱱᱟ᱾ ᱟᱨ ᱟᱞᱮ ᱫᱚ ᱚᱱᱠᱟ ᱫᱚ ᱟᱹᱣᱨᱤ ᱞᱮ ᱪᱮᱠᱟ ᱫᱟᱲᱮ ᱠᱟᱣᱫᱟ ᱟᱫᱚ ᱠᱩᱨᱩᱢᱩᱴᱩᱭ ᱫᱟᱞᱮ ᱦᱟᱸᱜ ᱡᱟᱛᱮ ᱡᱮᱢᱚᱱ ᱟᱞᱮ ᱢᱤᱫ ᱫᱤᱱ ᱢᱟᱱᱮ ᱚᱱᱠᱟᱜ ᱜᱮ ᱢᱚᱴᱚᱨ ᱠᱚᱦᱚᱸ ᱡᱟᱛᱮ ᱡᱮᱢᱚᱱ ᱞᱟᱜᱟᱣ ᱫᱟᱲᱮᱭᱟᱜ ᱡᱟᱛᱮ ᱥᱳᱞᱟᱨ ᱠᱚᱨᱮᱱᱟᱜ ᱛᱮᱦᱚᱸ ᱡᱟᱛᱮ ᱡᱮᱢᱚᱱ ᱠᱤᱨᱤᱧ ᱫᱟᱲᱮᱭᱟᱜ ᱢᱟᱱᱮ ᱠᱩᱨᱩᱢᱩᱴᱩ ᱵᱟᱲᱟᱣ ᱠᱟᱱᱟ᱾ ᱟᱨ ᱵᱟᱝᱠᱷᱟᱱ ᱪᱮᱫ ᱞᱮᱠᱟ ᱵᱮᱱ ᱧᱮᱞ ᱠᱮᱭᱟ ᱱᱮᱛᱟᱨ ᱢᱟᱱᱮ ᱥᱮᱨᱢᱟ ᱫᱟᱜ ᱨᱮᱦᱚᱸ ᱩᱱᱟᱹᱜ ᱵᱷᱚᱨ ᱟᱫᱚ ᱵᱟᱝ ᱛᱟᱦᱮᱱ ᱠᱟᱱᱟ ᱞᱟᱦᱟ ᱞᱮᱠᱟ ᱢᱟ ᱢᱟᱱᱮ ᱥᱚᱢᱚᱭ ᱨᱮ ᱫᱟᱜ ᱟᱵᱚᱱ ᱠᱟᱱᱟ᱾ ᱴᱷᱤᱠ ᱜᱮᱭᱟ ᱛᱚᱵᱮ ᱦᱚᱭᱛᱳ ᱢᱟᱱᱮ ᱞᱟᱦᱟᱭ ᱫᱟᱜ ᱮᱫᱟ ᱦᱚᱭᱛᱳ ᱛᱟᱭᱚᱢ ᱥᱮᱫ ᱮ ᱫᱟᱜ ᱮᱫᱟ ᱛᱚᱵᱮ ᱟᱹᱰᱤ ᱴᱷᱤᱠ ᱥᱚᱢᱚᱭ ᱚᱠᱛᱮ ᱨᱮ ᱦᱟᱸᱜ ᱢᱟᱱᱮ ᱵᱟᱭ ᱫᱟᱜ ᱵᱚᱱ ᱠᱟᱱᱟ ᱢᱚᱡᱽ
ᱦᱮᱸ ᱦᱮᱸ ᱦᱮᱸ
ᱠᱷᱟᱛᱤᱨ ᱛᱮ ᱢᱟᱱᱮ ᱪᱮᱫ ᱵᱮᱱ ᱢᱮᱱᱟ ᱥᱚᱢᱚᱥᱟ ᱦᱚᱸ ᱟᱹᱰᱤ ᱥᱚᱢᱥᱟ ᱟᱹᱰᱤ ᱢᱟᱨᱟᱝ ᱜᱮ ᱥᱚᱢᱚᱥᱥᱟ ᱦᱮᱡ ᱟᱹᱜᱩ ᱟᱠᱟᱜ ᱵᱚᱱᱟ ᱦᱟᱸᱜ᱾ ᱢᱟᱱᱮ ᱢᱚᱡᱽ ᱛᱮᱫᱟᱜ ᱵᱟᱭ ᱫᱟᱜ ᱵᱚᱱ ᱠᱚᱱ ᱠᱷᱟᱹᱛᱤᱨ ᱛᱮ
ᱟᱫᱚ ᱜᱚᱝᱠᱮ ᱟᱯᱮᱥᱮᱫ ᱚᱱᱮ ᱠᱚ ᱢᱮᱱᱟ ᱫᱟᱜ ᱨᱮᱭᱟᱜ ᱥᱩᱵᱤᱫᱷᱟ ᱫᱚ ᱢᱮᱱᱟᱜ ᱜᱮᱭᱟ ᱦᱮᱸ ᱥᱮ?
ᱵᱟᱝᱼᱟ - ᱵᱟᱝᱟ ᱟᱞᱮ ᱥᱮᱱ ᱦᱚᱸ ᱚᱱᱠᱟᱜᱮ ᱟᱞᱮ ᱦᱚᱸ ᱥᱮᱨᱢᱟ ᱡᱟᱹᱲᱤ ᱫᱟᱜ ᱵᱷᱚᱨᱥᱟ ᱨᱮᱜᱮ ᱚᱱᱠᱟ ᱠᱮᱱᱮᱞ ᱠᱚ ᱵᱟᱝ ᱠᱚᱫᱚ ᱵᱟᱹᱱᱩᱜ ᱟᱱᱟ᱾ ᱚᱱᱮ ᱥᱮᱨᱢᱟ ᱫᱟᱜ ᱡᱚᱨᱚ ᱞᱮᱠᱷᱟᱱ ᱪᱟᱥᱵᱟᱥ ᱦᱩᱭᱩᱜᱼᱟ ᱟᱨ ᱵᱟᱝᱠᱷᱟᱱ ᱫᱚ ᱚᱱᱟ ᱯᱟᱹᱦᱤᱞ ᱚᱱᱟ ᱞᱟᱦᱟ ᱨᱮᱱᱟᱜ ᱜᱮ ᱡᱟᱦᱟᱸ ᱟᱨᱡᱟᱣ ᱟᱠᱟᱱ ᱚᱱᱟᱜᱮ ᱡᱚᱢ ᱦᱩᱭᱩᱜᱼᱟ᱾ ᱠᱟᱹᱴᱤᱡ - ᱠᱟᱹᱴᱤᱡ ᱟᱫᱚ ᱠᱮᱱᱮᱞ ᱫᱟᱜ ᱠᱚᱦᱚᱸ ᱚᱱᱠᱟ ᱠᱮᱱᱮᱞ ᱠᱚᱫᱚ ᱦᱮᱱᱟᱜ ᱜᱮᱭᱟ ᱟᱫᱚ ᱫᱟᱜ ᱫᱚ ᱵᱟᱝ ᱦᱤᱡᱩᱜᱼᱟ᱾ ᱧᱩᱛᱩᱢ ᱨᱮ ᱠᱮᱱᱮᱞ ᱦᱮᱱᱟᱜᱼᱟ᱾ ᱟᱨ ᱚᱱᱠᱟ ᱢᱟᱨᱥᱟᱞ ᱠᱚ ᱥᱟᱵ ᱢᱟᱨᱟᱨᱥᱟᱞ ᱠᱚᱞ ᱠᱚᱦᱚᱸ ᱚᱱᱠᱟ ᱵᱟᱹᱱᱩᱜ ᱟᱱᱟ᱾ ᱡᱮ ᱢᱟᱱᱮ ᱱᱚᱸᱰᱮ ᱫᱚ ᱮᱢᱚᱱ ᱡᱟᱭᱜᱟ ᱨᱮ ᱦᱮᱱᱟᱜ ᱞᱮᱭᱟ ᱢᱟᱱᱮ ᱟᱞᱮ ᱫᱚ ᱫᱟᱜ ᱠᱚᱦᱚᱸ ᱴᱷᱤᱠ - ᱴᱷᱟᱠ ᱵᱟᱹᱱᱩᱜᱼᱟ᱾ ᱞᱟᱭ ᱨᱮᱦᱚᱸ ᱫᱟᱜ ᱠᱚ ᱵᱟᱝ ᱵᱟᱠᱚ ᱧᱟᱢᱟ ᱟᱫᱚ ᱵᱷᱚᱨᱥᱟ ᱠᱟᱛᱮ ᱵᱟᱠᱚ ᱪᱟᱞᱟᱣ ᱫᱟᱲᱮᱭᱟᱜ ᱠᱟᱱᱟ᱾ ᱤᱭᱟᱹ ᱠᱚᱨᱮ ᱫᱚ ᱵᱟᱹᱫ ᱵᱟᱹᱭᱦᱟᱹᱲ ᱠᱚᱨᱮ ᱫᱚ ᱥᱟᱵᱢᱟᱨᱥᱟᱞ ᱞᱟᱹᱜᱤᱫ
ᱚᱯᱮ ᱥᱮᱡ ᱢᱟᱱᱮ ᱢᱟᱱᱮ ᱚᱛ ᱠᱚ ᱥᱤ ᱯᱟᱲᱟᱜ ᱞᱟᱹᱜᱤᱫ ᱛᱮ ᱢᱟᱱᱮ ᱱᱟᱦᱮᱞ ᱥᱮ ᱴᱮᱠᱴᱟᱨ? ᱚᱠᱟᱴᱟᱜ ᱡᱟᱹᱥᱛᱤ ᱯᱮ ᱵᱮᱵᱚᱦᱟᱨ ᱵᱟᱲᱟᱭᱟ᱾
ᱵᱟ ᱱᱮᱛᱟᱨ ᱫᱚ ᱵᱟᱹᱭ ᱵᱟᱹᱭᱛᱮ ᱴᱨᱟᱠᱴᱟᱨ ᱥᱮᱫ ᱠᱚ ᱪᱟᱞᱟᱜ ᱠᱟᱱᱟ᱾ ᱱᱟᱦᱮᱞ ᱥᱮᱫ ᱫᱚ ᱩᱱᱟᱹᱜ ᱵᱟᱠᱚ ᱪᱟᱞᱟᱜ ᱠᱟᱱᱟ ᱛᱚᱵᱮ ᱱᱟᱦᱮᱞ ᱟᱠᱚ ᱵᱮᱵᱚᱦᱟᱨᱮᱫ ᱜᱮᱭᱟ᱾ ᱱᱤᱭᱟᱹ ᱛᱚ ᱟᱫᱚ ᱱᱤᱛᱚᱝ ᱫᱚ ᱡᱚᱛᱚ ᱦᱚᱲᱜᱮ ᱟᱱᱮ ᱡᱷᱟᱹᱞ ᱡᱷᱟᱹᱞ ᱠᱚᱨᱮ ᱠᱷᱮᱛ ᱛᱚ ᱱᱟᱦᱮᱞ ᱠᱚ ᱤᱫᱤ ᱦᱚᱸᱠᱚ ᱦᱟᱢᱟᱞᱮᱫ ᱠᱚᱣᱟ ᱥᱮ ᱪᱮᱫ ᱚᱱᱟ ᱴᱮᱠᱴᱟᱨ ᱛᱮᱠᱚ ᱥᱤ ᱵᱟᱲᱟᱭᱮᱫᱟ᱾
ᱦᱮᱸ ᱟᱞᱮ ᱥᱮᱫ ᱦᱚᱸ ᱫᱮᱱᱮ ᱵᱟᱱᱟᱨ ᱜᱮᱠᱚ ᱵᱮᱵᱚᱦᱟᱨ ᱜᱮᱭᱟ᱾ ᱴᱮᱠᱴᱟᱨ ᱦᱚᱸ ᱛᱟᱦᱮᱱ ᱜᱮᱭᱟ᱾ ᱟᱹᱰᱤ ᱡᱟᱹᱥᱛᱤ ᱦᱟᱥᱟ ᱞᱟᱹᱜᱤᱫ ᱛᱮᱫᱚ ᱴᱮᱠᱴᱟᱨ ᱢᱟᱱᱮ ᱞᱟᱜᱟᱣ ᱜᱮᱭᱟᱞᱮ ᱟᱨ ᱢᱟᱱᱮ ᱠᱤᱪᱷ ᱠᱤᱪᱷᱩ- ᱠᱤᱪᱷᱩ ᱱᱚᱝᱠᱟ ᱡᱟᱭᱜᱟ ᱦᱚᱸ ᱢᱮᱱᱟᱜᱼᱟ ᱚᱠᱟᱨᱮ ᱢᱟᱱᱮ ᱴᱮᱠᱴᱟᱨ ᱛᱮ ᱢᱚᱡᱽ ᱵᱟᱝ ᱥᱤᱜᱼᱟ᱾ ᱢᱟᱱᱮ ᱪᱮᱫ ᱞᱮᱠᱟ ᱵᱮᱱ ᱢᱮᱱ ᱠᱮᱭᱟ ᱠᱚ ᱠᱟᱹᱧᱪᱤ ᱠᱚ ᱥᱮ ᱟᱹᱰᱤ ᱪᱚᱯᱚᱴ ᱚᱠᱟᱨᱮ ᱪᱚᱝ ᱢᱟᱱᱮ ᱴᱮᱠᱴᱟᱨ ᱪᱟᱞᱟᱣ ᱞᱮᱱᱠᱷᱟᱱᱡ ᱛᱷᱟᱹᱤᱜᱼᱟ ᱥᱮ ᱪᱤᱠᱟᱹᱜᱼᱟ᱾ ᱚᱱᱟ ᱚᱱᱟ ᱮᱨᱤᱭᱟ ᱛᱮ ᱢᱟᱱᱮ ᱮᱨᱤᱭᱟ ᱨᱮ ᱢᱟᱱᱮ ᱱᱟᱦᱮᱞ ᱠᱚᱛᱮ ᱜᱮᱞᱮ ᱥᱤ ᱵᱟᱲᱟᱭᱟ ᱟᱨ ᱢᱤᱫᱴᱮᱱ ᱪᱮᱫ ᱞᱮᱠᱟ ᱵᱮᱱ ᱢᱮᱱ ᱠᱮᱭᱟ ᱡᱩᱫᱤ ᱥᱚᱢᱚᱭ ᱠᱚ ᱡᱩᱫᱤ ᱟᱹᱰᱤ ᱵᱟᱹᱲᱛᱤ ᱜᱮ ᱛᱟᱦᱮᱱ ᱛᱟᱞᱮᱭᱟ ᱛᱚᱵᱮ ᱱᱟᱦᱮᱞ ᱠᱚᱛᱮ ᱜᱮ ᱡᱟᱹᱥᱛᱤ ᱫᱚᱞᱮ ᱥᱤᱭᱟ ᱟᱨ ᱴᱨᱟᱠᱴᱟᱨ ᱫᱚ ᱟᱹᱰᱤ ᱮᱢᱟᱨᱡᱮᱱᱥᱤ ᱜᱮᱞᱮ ᱞᱟᱜᱟᱣᱟ ᱡᱚᱠᱷᱚᱱ ᱜᱮ ᱟᱹᱰᱤ ᱢᱟᱱᱮ ᱞᱟᱹᱠᱛᱤᱭᱟ ᱩᱱ ᱥᱚᱢᱚᱭ ᱜᱮᱦᱟᱸᱜ ᱞᱮ ᱞᱟᱜᱟᱣᱟ ᱟᱨ ᱚᱱᱟ ᱠᱚ ᱢᱮᱱᱟ ᱞᱟᱦᱟ ᱠᱷᱚᱱ ᱡᱩᱫᱤ ᱥᱤ ᱯᱟᱲᱟᱜ ᱮᱦᱚᱵ ᱞᱮᱱᱠᱟᱱ ᱚᱱᱮ ᱠᱚ ᱢᱮᱱᱟ ᱴᱮᱠᱴᱟᱨ ᱨᱮᱭᱟᱜ ᱯᱨᱳᱚᱭᱳᱡᱚᱱ ᱢᱟᱛᱚ ᱵᱟᱝ ᱯᱟᱲᱟᱜ ᱜᱮᱭᱟ
ᱦᱳᱭ ᱦᱳᱭ ᱵᱟᱝ ᱯᱟᱲᱟᱜ ᱜᱮᱭᱟ
ᱟᱨ ᱛᱷᱚᱲᱟ ᱛᱷᱚᱲᱟ ᱛᱮ ᱥᱤ ᱤᱫᱤ ᱞᱮᱠᱷᱟᱱ ᱢᱟᱱᱮ ᱟ ᱪᱮᱫᱠᱚ ᱢᱮᱱᱟ ᱱᱤᱡᱮᱨ ᱦᱚᱸ ᱢᱤᱫ ᱵᱟᱨ ᱠᱟᱹᱣᱰᱤ ᱠᱚ ᱵᱟᱧᱪᱟᱜᱼᱟ ᱦᱚᱲᱢᱚ ᱠᱚ ᱴᱷᱤᱠ ᱛᱟᱦᱮᱱᱟ ᱟᱨ ᱰᱟᱝᱨᱟ ᱠᱚᱦᱚᱸ ᱢᱟᱱᱮ ᱵᱮᱥ ᱢᱟᱱᱮ ᱦᱮᱣᱟ ᱛᱟᱦᱮᱱᱟᱠᱤᱱ ᱚᱱᱮ ᱚᱱᱠᱟ
ᱦᱮᱸ ᱦᱮᱸ
ᱦᱪ
ᱦᱮᱸ
ᱟᱨ ᱜᱚᱢᱠᱮ ᱛᱚᱵᱮ ᱦᱮᱸ ᱞᱟᱹᱭ ᱵᱮᱱ
ᱟᱞᱮ ᱦᱚᱸ ᱚᱱᱠᱟ ᱜᱮᱠᱚ ᱤᱭᱟᱹᱭᱟ ᱢᱟᱱᱮ ᱰᱟᱝᱨᱟ ᱛᱮᱦᱚᱸ ᱠᱚ ᱥᱤᱭᱮᱫ ᱜᱮᱭᱟ ᱟᱨ ᱤᱭᱟᱹ ᱛᱮᱦᱚᱸ ᱴᱮᱠᱴᱟᱨ ᱛᱮᱦᱚᱸ ᱠᱚ ᱥᱤ ᱭᱮᱫ ᱜᱮᱭᱟ ᱠᱚᱢ ᱵᱮᱥᱤ ᱚᱱᱠᱟ ᱡᱟᱭᱜᱟ
ᱟᱪᱪᱷᱟ ᱟᱪᱪᱷᱟ ᱟᱨ ᱟᱪᱪᱷᱟ ᱜᱚᱝᱠᱮ ᱟᱯᱮ ᱥᱮᱫ ᱚᱱᱟ ᱦᱩᱞ ᱢᱟᱦᱟ ᱵᱤᱥᱚ ᱦᱮᱸ ᱦᱩᱞ ᱢᱟᱦᱟ ᱱᱤᱛ ᱢᱟ ᱱᱤᱭᱟᱹ ᱪᱟᱸᱫᱳ ᱨᱮᱜᱮ ᱦᱤᱡᱩᱜ ᱠᱟᱱ ᱛᱟᱵᱚᱱᱟ ᱦᱟᱸᱜ ᱛᱚᱵᱮ ᱦᱩᱞ ᱢᱟᱦᱟ ᱫᱚ ᱟᱯᱮ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱵᱟᱲᱟᱭᱟ ᱛᱷᱚᱲᱟ ᱠᱟᱹᱴᱤᱡ ᱵᱮᱱ ᱟᱸᱡᱚᱢ ᱦᱚᱪᱚ ᱞᱮᱱ ᱠᱷᱟᱱ ᱡᱩᱛ ᱠᱚᱜᱼᱟ
ᱟᱪᱪᱷᱟ ᱞᱟᱹᱭᱮᱜᱼᱟ ᱞᱤᱧ ᱟᱞᱮᱥᱮᱫ ᱫᱚ ᱞᱟᱦᱟ ᱫᱚ ᱟᱹᱰᱤ ᱡᱟᱠ ᱡᱚᱢᱚᱠ ᱫᱷᱟᱹᱵᱤᱡ ᱠᱚ ᱢᱟᱱᱟᱣᱮᱫ ᱛᱟᱦᱮᱸᱫ ᱡᱮᱢᱚᱱ ᱚᱱᱟ ᱞᱟᱥᱟᱲᱦᱮᱫ ᱛᱮ ᱨᱮᱞᱤ ᱠᱚ ᱦᱩᱭᱩᱜ ᱠᱟᱱ ᱛᱟᱦᱮᱸᱫ ᱫᱤᱭᱮ ᱤᱭᱟᱹᱭ ᱦᱩᱭᱩᱜ ᱠᱟᱱ ᱛᱟᱦᱮᱸᱫ ᱢᱟᱱᱮ ᱜᱟᱭᱟᱱ ᱠᱟᱹᱴᱤᱡ ᱜᱤᱫᱽᱨᱟᱹᱜ ᱦᱮᱯᱨᱟᱣ ᱠᱚ ᱦᱩᱭᱩᱜ ᱠᱟᱱ ᱛᱟᱦᱮᱸᱫ ᱟᱱᱮ ᱚᱱᱟ ᱠᱩᱭᱤᱡᱽ ᱠᱚ ᱠᱚᱵᱤ ᱚᱱᱟ ᱠᱚ ᱛᱟᱯᱚᱨᱮ ᱚᱱᱮ ᱜᱟᱭᱟᱱ ᱦᱩᱭᱩᱜ ᱠᱟᱱ ᱛᱟᱦᱮᱸᱫ ᱥᱟᱶᱛᱟ ᱟᱹᱨᱤ ᱜᱟᱭᱟᱱ ᱟᱫᱚ ᱱᱤᱛᱚᱝ ᱫᱚ ᱚᱱᱠᱟ ᱫᱚ ᱢᱟᱱᱮ ᱪᱟᱵᱟ ᱦᱮᱡ ᱞᱮᱠᱟ ᱜᱮ ᱥᱨᱤᱯ ᱚᱱᱟ ᱵᱚᱸᱜᱟ ᱵᱩᱨᱩ ᱛᱮᱫ ᱜᱮ ᱦᱩᱭᱩᱜ ᱠᱟᱱᱟ ᱩᱱᱠᱩ ᱧᱩ ᱦᱟᱞᱟᱝ ᱚᱱᱟᱜᱮ ᱢᱟᱱᱮ ᱞᱟᱦᱟ ᱞᱮᱠᱟ ᱫᱚ ᱚᱱᱟ ᱠᱚᱫᱚ ᱵᱟᱝ ᱦᱩᱭᱩᱜ ᱠᱟᱱᱟ
ᱟᱪᱪᱷᱟ ᱟᱪᱪᱷᱟ ᱴᱷᱤᱠᱜᱮᱭᱟ ᱟᱞᱮᱥᱮᱫ ᱫᱚ ᱢᱟᱱᱮ ᱥᱮᱫᱟᱭ ᱞᱮᱠᱟ ᱜᱮ ᱟᱹᱰᱤ ᱢᱚᱡᱽ ᱜᱮ ᱦᱩᱭᱩᱜᱼᱟ ᱟᱨ ᱞᱟᱦᱟᱛᱮ ᱢᱟᱱᱮ ᱠᱟᱹᱴᱤᱡ ᱠᱷᱚᱱ ᱦᱚᱸ ᱪᱮᱫ ᱞᱮᱠᱟ ᱟᱹᱞᱤᱧ ᱠᱟᱹᱴᱤᱡ ᱨᱮᱞᱤᱧ ᱛᱟᱦᱮᱸ ᱠᱟᱱ ᱚᱠᱛᱮ ᱨᱮ ᱟᱹᱰᱤ ᱡᱟᱠ ᱡᱚᱢᱚᱠ ᱜᱮ ᱦᱩᱭ ᱵᱟᱲᱟᱜ ᱠᱟᱱ ᱛᱟᱦᱮᱱᱟ